ᱦᱮᱞᱳ-ᱦᱮᱞᱳ ᱜᱚᱢᱠᱮ
ᱦᱮᱸ ᱡᱚᱦᱟᱨ ᱜᱮ
ᱦᱮᱸ ᱜᱚᱝᱠᱮ ᱨᱚᱲ ᱵᱤᱱ ᱟᱸᱡᱚᱢ ᱴᱷᱤᱠ ᱫᱟ ᱛᱚ
ᱦᱮᱸ ᱟᱸᱡᱚᱢ ᱫᱟᱞᱤᱧ ᱟᱹᱵᱤᱱ ᱜᱤ ᱪᱮᱫ ᱞᱮᱠᱟ ᱵᱤᱱ ᱟᱸᱡᱚᱢ ᱮᱫᱟ
ᱦᱮᱸ ᱟᱹᱞᱤᱧ ᱦᱚᱸ ᱴᱷᱤᱠ ᱜᱮᱞᱤᱧ ᱟᱸᱡᱚᱢ ᱮᱫᱟ
ᱚ ᱛᱟᱦᱚᱞᱮ ᱠᱷᱚᱵᱚᱨ ᱞᱟᱹᱭᱮᱫ ᱵᱤᱱ ᱪᱮᱫ ᱞᱮᱠᱟ ᱢᱮᱱᱟᱜ ᱵᱤᱱᱟ?
ᱮᱠᱷᱚᱱ ᱫᱚ ᱱᱟᱯᱟᱭ ᱜᱮ ᱢᱮᱱᱟᱜ ᱞᱤᱧᱟ ᱜᱚᱢᱠᱮ
ᱚ ᱪᱤᱠᱟᱹᱭ ᱫᱟᱹᱵᱤᱱ?
ᱟᱹᱞᱤᱧ ᱞᱤᱧ ᱦᱮᱡ ᱟᱠᱟᱱᱟ ᱟ-ᱟᱭ ᱠᱷᱮᱛᱥᱮᱫ ᱞᱤᱧ ᱫᱩᱲᱩᱵ ᱠᱟᱱᱟ ᱚᱱᱟ ᱛᱚᱞᱟ ᱜᱟᱹᱰᱤ ᱵᱟᱹᱠᱤ ᱢᱮᱱᱟᱜᱼᱟ᱾
ᱦᱮᱸ
ᱟᱫᱚ ᱛᱟᱞᱦᱮᱜ ᱚᱱᱟ ᱛᱚᱞᱟ ᱠᱚ ᱛᱩᱫ ᱪᱟᱵᱟ ᱞᱮᱠᱷᱟᱱ ᱜᱮ ᱟᱫᱚᱞᱤᱧ ᱤᱭᱟᱹᱭᱟ ᱞᱚᱥᱚᱫ ᱜᱚᱫ ᱠᱟᱜᱼᱟ᱾ ᱛᱟᱦᱚᱞᱮ ᱠᱷᱟᱱ ᱜᱮ ᱟᱫᱚ ᱪᱟᱵᱟ ᱠᱮᱫᱟᱞᱤᱧ᱾
ᱚ ᱦᱮᱸ ᱛᱚ ᱟᱹᱰᱤ ᱞᱚᱜᱚᱱ ᱵᱤᱱ ᱪᱟᱵᱟ ᱠᱮᱫ ᱫᱚ᱾
ᱦᱮᱸ ᱜᱚᱝᱠᱮ ᱚᱱᱠᱟ ᱜᱮ ᱫᱟᱜ ᱤᱫᱤᱜ ᱠᱟᱱᱟ ᱨᱚᱦᱚᱭ ᱤᱫᱤ ᱴᱩᱠ ᱴᱩᱠ᱾ ᱚᱱᱠᱟ ᱠᱟᱛᱮᱜ ᱞᱤᱧ ᱪᱟᱵᱟ ᱟᱹᱜᱩ ᱠᱮᱫᱟ᱾
ᱥᱟᱨᱟ ᱵᱚᱪᱷᱚᱨ ᱵᱤᱱ ᱡᱚᱢᱟ ᱩᱱᱟᱹᱜ ᱞᱚᱜᱚᱱ ᱪᱟᱵᱟ ᱞᱮᱠᱷᱟᱱ ᱜᱟᱱᱚᱜᱼᱟ᱾
ᱦᱮᱸ ᱜᱚᱢᱠᱮ ᱚᱱᱠᱟ ᱜᱮ ᱞᱟᱦᱟ ᱠᱷᱚᱱ ᱜᱮᱞᱤᱧ ᱟᱬᱜᱚ ᱠᱟᱱᱟ᱾
ᱚ
ᱚᱱᱟ ᱯᱩᱭᱞᱳ ᱫᱟᱜ ᱠᱷᱚᱱᱟᱜ᱾
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱪᱮᱫ ᱩᱲᱩ᱾ ᱪᱮᱫ ᱦᱩᱲᱩ ᱵᱤᱱ ᱪᱟᱥ ᱠᱟᱫᱟ᱾
ᱜᱚᱝᱠᱮ ᱱᱮᱥ ᱢᱟ ᱠᱟᱹᱴᱤᱡ ᱱᱟᱣᱟ ᱦᱩᱲᱩ ᱞᱤᱧ ᱟᱹᱜᱩᱣᱟᱠᱟᱫᱟ᱾
ᱚ
ᱠᱚᱞᱟ ᱠᱟᱸᱫᱷᱤ ᱵᱟᱠᱚ ᱞᱟᱹᱭᱟ᱾
ᱦᱮᱸ ᱡᱟᱸᱦᱟ ᱠᱟᱭᱨᱟ ᱞᱮᱠᱟ ᱡᱚᱜ ᱫᱚ᱾
ᱦᱳ ᱚᱱᱟ ᱚᱱᱟ ᱦᱳᱲᱳ᱾ ᱫᱚ ᱟᱹᱜᱩ ᱦᱩᱭ ᱠᱟᱱᱟ ᱞᱮ ᱠᱚ ᱠᱟᱭᱨᱟ ᱞᱮᱠᱟᱜ ᱜᱮ ᱜᱟᱛᱷᱟᱲ ᱜᱟᱛᱷᱟᱲ ᱡᱚᱜᱼᱟ᱾
ᱚ ᱟᱫᱚ ᱜᱚᱝᱠᱮ ᱛᱟᱦᱚᱞᱮ ᱠᱟᱭᱨᱟ ᱞᱮᱠᱟᱜᱮ ᱡᱩᱫᱤ᱾ ᱵᱟᱝ ᱵᱮᱞᱮ ᱦᱚᱫᱚᱜᱼᱟ᱾ ᱛᱟᱦᱚᱞᱮ ᱪᱮᱫ ᱵᱤᱱ ᱪᱤᱠᱟᱹᱭᱟ ᱠᱟᱭᱨᱟ ᱞᱮᱠᱟᱜᱮ ᱳᱞ ᱦᱩᱭᱩᱜ ᱛᱟᱵᱤᱱᱟ ᱥᱮ ᱪᱮᱫ᱾
ᱚ ᱚᱱᱟ ᱜᱮᱛᱚ ᱜᱚᱝᱠᱮ᱾ ᱱᱚᱣᱟ ᱜᱮᱛᱚ ᱱᱤᱛᱚᱜ ᱫᱚ᱾ ᱤᱭᱟᱹᱭ ᱠᱟᱫᱟ ᱠᱚ ᱫᱚᱢᱮ᱾ ᱪᱟᱹᱞᱩ ᱠᱟᱫᱟ ᱠᱚ ᱱᱚᱣᱟ ᱜᱮ ᱢᱤᱫ ᱫᱷᱟᱣ ᱧᱮᱞ ᱦᱩᱭ ᱞᱮᱱᱜᱮ᱾
ᱛᱟᱦᱚᱞᱮ ᱜᱚᱝᱠᱮ ᱡᱟᱯᱩᱫ ᱫᱟᱭ ᱥᱮ ᱥᱤᱛᱩᱝ ᱠᱟᱫᱟᱭ᱾
ᱵᱟᱝ ᱜᱚᱝᱠᱮ ᱥᱤᱛᱩᱝ ᱠᱟᱫᱟᱭ ᱡᱟᱹᱯᱩᱫ ᱫᱚ ᱵᱟᱝ᱾
ᱚ ᱱᱚᱛᱮ ᱢᱟ ᱰᱩᱰᱨᱩᱜ ᱠᱟᱼᱼ ᱫᱟᱭ ᱫᱟᱜ ᱦᱚᱸ ᱵᱟᱝ ᱡᱟᱹᱯᱩᱫ ᱦᱚᱸ ᱵᱟᱝ᱾ ᱟᱹᱰᱤ ᱵᱷᱟᱹᱜᱤ ᱚᱭᱫᱟᱨ ᱮ ᱫᱚᱦᱚ ᱟᱠᱟᱫᱟ ᱵᱷᱤᱛᱟ. ᱢᱟᱜ ᱡᱟᱦᱟᱸ ᱥᱩᱵᱤᱫᱟ ᱟᱠᱟᱫ ᱠᱚᱣᱟ᱾
ᱦᱮᱸ
ᱜᱚᱢᱠᱮ ᱟᱹᱵᱤᱱ ᱫᱚ ᱛᱟᱦᱚᱞᱮ ᱛᱤᱱ ᱥᱟᱹᱜᱤᱧ ᱠᱮᱫᱟ ᱵᱤᱱ᱾
ᱟᱹᱞᱤᱧ ᱫᱚ ᱟᱹᱰᱤ ᱥᱟᱹᱜᱤᱧ ᱠᱮᱫᱟᱞᱤᱧ ᱠᱟᱹᱴᱤᱡ ᱥᱟᱹᱜᱤᱧ ᱧᱚᱜ᱾ ᱨᱮᱜᱮ ᱢᱮᱱᱟᱜ ᱞᱤᱧᱟ ᱟᱫᱚ ᱟᱹᱣᱨᱤ ᱞᱤᱧ ᱛᱤᱭᱳᱚᱜᱟ ᱱᱚᱛᱮ ᱠᱷᱮᱛ ᱵᱟᱹᱫᱽ ᱥᱮᱫ ᱫᱚ᱾
ᱟᱪᱪᱷᱟ
ᱢᱟᱱᱮ ᱪᱟᱥ ᱤᱭᱮ ᱛᱮᱫᱚ ᱟᱹᱣᱨᱤ ᱞᱤᱧ ᱛᱤᱭᱳᱚᱜᱟ᱾ ᱢᱟᱱᱮ ᱦᱚᱜᱼᱚᱭ ᱛᱤᱭᱳᱜ ᱟᱹᱜᱩᱭᱮᱫᱟᱞᱤᱧ ᱵᱷᱤᱛᱟᱹ ᱠᱚᱞᱤᱧ ᱢᱟᱜ ᱨᱮᱰᱤ ᱠᱟᱫᱟ᱾
ᱟᱪᱪᱷᱟ
ᱩᱻ
ᱛᱟᱦᱚᱞᱮ ᱜᱚᱝᱠᱮ ᱟᱯᱮ ᱥᱮᱫ ᱫᱚ ᱱᱟᱹᱢᱤ ᱜᱮᱭᱟ ᱥᱮ ᱪᱮᱫ ᱵᱚᱨᱥᱟ᱾
ᱱᱟᱢᱤ ᱫᱚ ᱵᱟᱝ ᱱᱟᱢᱤᱭᱟ᱾
ᱮᱢᱱᱤ ᱤᱪᱷᱟᱹ ᱠᱟᱛᱮᱜ ᱜᱮ ᱵᱟᱝ ᱠᱚᱨᱟᱣ ᱦᱩᱭᱩᱜ ᱠᱟᱱᱟ ᱱᱚᱛᱮ ᱪᱟᱨᱟ ᱦᱤᱰᱤᱧ ᱜᱮᱭᱟ ᱛᱚ᱾
ᱟᱪᱪᱷᱟ
ᱟᱫᱚ ᱞᱟᱦᱟ ᱨᱮᱵᱤᱱ ᱞᱚᱥᱚᱫ ᱠᱟᱜᱼᱟ ᱜᱷᱟᱥ ᱦᱚᱸ ᱚᱢᱚᱱᱚᱜᱼᱟ᱾ ᱟᱨ ᱜᱚᱝᱠᱮ ᱟᱨ ᱜᱚᱝᱠᱮ ᱥᱚᱢᱚᱥᱟᱜ ᱠᱟ ᱥᱚᱢᱥᱟᱜ ᱠᱟᱱᱟ ᱱᱚᱣᱟ ᱨᱮᱜᱮ᱾ ᱜᱟᱹᱲᱤ ᱵᱟᱝ ᱧᱟᱯᱟᱢ ᱠᱟᱱᱟ ᱥᱮ ᱤᱱᱟᱹᱛᱮ ᱵᱟᱹᱞᱤᱧ ᱤᱭᱟᱹ ᱫᱟᱲᱮᱭᱟᱜ ᱠᱟᱱᱟ᱾ ᱦᱟᱱᱴᱩᱥ ᱫᱟᱲᱮᱭᱟᱜ ᱠᱟᱱᱟ᱾
ᱟᱨ ᱰᱟᱭᱵᱷᱟᱨ ᱠᱚᱦᱚᱸ ᱠᱚ᱾ ᱰᱟᱭᱵᱷᱟᱨ ᱠᱚᱦᱚᱸ ᱠᱚ ᱵᱤᱨᱚᱠᱛᱚᱜ ᱠᱟᱱᱟ ᱞᱟᱹᱭ ᱫᱟᱠᱚ ᱠᱟᱹᱴᱤᱡ ᱠᱟᱹᱴᱤᱡ ᱴᱚᱯᱨᱟ ᱟᱨᱚ ᱫᱷᱤᱨᱤ ᱠᱷᱮᱛ᱾ ᱵᱟᱠᱚ ᱟᱹᱜᱩ ᱞᱟᱹᱜᱤᱫᱚᱜ ᱠᱟᱱᱟ᱾
ᱦᱮᱸ ᱟᱫᱚ ᱚᱠᱟ ᱨᱮᱪᱚ ᱵᱤᱱ᱾ ᱟᱫᱚ ᱚᱠᱟ ᱨᱮᱪᱚ ᱠᱚ ᱧᱟᱢ ᱢᱟᱨᱟᱝ ᱠᱷᱮᱛ ᱫᱚ ᱦᱟᱱᱮ ᱛᱞᱮ ᱯᱟᱱᱡᱟᱵᱽ ᱥᱮᱫ ᱪᱟᱞᱟᱜ ᱦᱩᱭᱩᱜ ᱛᱟᱠᱚᱣᱟ᱾
ᱦᱚ
ᱦᱮᱸ ᱥᱮ ᱵᱟᱝ᱾
ᱚᱸ
ᱚᱱᱟ ᱦᱩᱰᱤᱧ ᱦᱩᱰᱤᱧ ᱴᱚᱯᱨᱟ ᱦᱳᱭ᱾ ᱯᱚᱨᱚᱠᱩᱨᱤ ᱢᱮᱱᱤᱴ ᱠᱷᱚᱱ ᱵᱤᱥᱤ ᱢᱤᱫ᱾ ᱢᱤᱫ ᱞᱟᱜᱟᱣ ᱵᱤᱱ ᱥᱤᱭᱟ ᱢᱤᱫ ᱜᱷᱚᱱᱴᱟ ᱛᱤᱭᱳᱜ ᱢᱤᱫ ᱟᱛᱨᱮ ᱟᱪᱩᱨ ᱛᱮᱜᱮ᱾
ᱳ
ᱟᱹᱰᱤ ᱢᱟᱨᱟᱝ ᱢᱟᱨᱟᱝ ᱠᱷᱮᱛ᱾ ᱩᱱᱫᱚ ᱚᱱᱛᱮ ᱦᱚᱸᱠᱚ ᱞᱟᱸᱜᱟᱜᱼᱟ ᱫᱩᱨ ᱵᱟᱹᱵᱩ ᱱᱩᱱ ᱢᱟᱨᱟᱝ ᱠᱷᱮᱛ ᱵᱟᱝ ᱯᱩᱨᱟᱹᱣ ᱦᱚᱫᱚᱜ ᱠᱟᱱᱟ᱾
ᱢᱮᱫᱴᱟᱝ ᱜᱮ ᱪᱷᱚ ᱥᱟᱛ ᱜᱷᱚᱱᱴᱟ᱾
ᱱᱚᱣᱟ ᱫᱚ ᱱᱚᱣᱟ ᱱᱚᱣᱟ ᱢᱩ᱾ ᱜᱚᱫ ᱠᱚ ᱵᱤᱱ ᱦᱟᱱᱟ ᱢᱩᱪᱟᱹᱫ ᱪᱟᱞᱟᱜ ᱛᱮ ᱛᱤᱨᱤᱥ ᱪᱚᱞᱞᱤᱥ ᱜᱚᱱᱰᱟ ᱛᱚᱞᱟᱭ ᱡᱚᱢᱟ᱾
ᱦᱮᱸ ᱟᱹᱞᱤᱧ ᱠᱟᱨᱚᱱ ᱯᱟᱸᱡᱟᱵ᱾
ᱦᱩᱸ
ᱵᱟᱲᱟᱭᱟ ᱪᱮᱫᱠᱟᱱ ᱯᱟᱱᱡᱟᱵᱽ ᱫᱚᱞᱤᱧ ᱵᱟᱲᱟᱭᱟ ᱪᱮᱫ ᱠᱟ ᱪᱮᱫ ᱠᱟ ᱢᱟᱨᱟᱝ ᱢᱟᱨᱟᱝ ᱠᱷᱮᱛ ᱢᱮᱱᱟᱜᱼᱟ᱾
ᱚᱱᱛᱮ ᱢᱮᱥᱤᱱ ᱫᱚᱠᱚ ᱨᱚᱦᱚᱭ ᱟᱛᱚ᱾
ᱟᱪᱪᱷᱟ
ᱦᱩᱸ
ᱟᱫᱚ ᱜᱚᱢᱠᱮ ᱱᱚᱣᱟ ᱠᱚ ᱢᱮᱥᱤᱱ ᱠᱚᱢᱟ ᱛᱚ ᱞᱩᱴᱟᱨ ᱯᱩᱴᱟᱨ ᱠᱚᱫᱚ ᱚᱱᱛᱮ ᱠᱷᱚᱱᱜᱮ᱾ ᱪᱟᱞᱟᱱ ᱦᱤᱡᱩᱜ ᱠᱟᱱᱟ ᱛᱚ᱾
ᱦᱮᱸ ᱦᱮᱸ ᱟᱫᱚ ᱱᱚᱰᱮ ᱫᱚᱠᱚ ᱟᱹᱲᱤᱥᱚᱜ᱾
ᱦᱚᱠᱚ ᱩᱰᱩᱜ ᱫᱟ᱾
ᱦᱮᱸ ᱟᱫᱚ ᱱᱚᱣᱟ ᱠᱟᱹᱴᱤᱡ ᱴᱚᱯᱨᱟ ᱫᱚᱠᱚ ᱟᱹᱲᱤᱥᱚᱜ ᱠᱟᱱᱟ ᱥᱤ ᱛᱮ᱾ ᱟᱫᱚ ᱱᱚᱰᱮ ᱫᱚ ᱵᱟᱵᱤᱱ ᱥᱤ ᱫᱟᱲᱮᱭᱟᱜ ᱠᱷᱟᱱ ᱛᱟᱦᱚᱞᱮ ᱥᱟᱵ ᱠᱟᱜ ᱵᱤᱱ ᱚᱠᱟᱨᱮᱦᱚᱸ ᱵᱟᱵᱤᱱ ᱥᱤ ᱫᱟᱲᱮᱭᱟᱜᱼᱟ ᱦᱮᱸᱥᱮ᱾ ᱠᱟᱹᱴᱤᱡ ᱴᱚᱯᱨᱟ ᱨᱮᱜᱮ ᱛᱚ ᱦᱟᱛ᱾ ᱦᱳᱭ ᱠᱟᱹᱴᱤᱡ ᱴᱚ ᱠᱷᱮᱛ ᱨᱮᱜᱮ ᱵᱚᱥᱚᱜᱼᱟ ᱦᱟᱛ ᱠᱚ᱾ ᱚᱸ ᱦᱮᱸ ᱟᱫᱚ ᱛᱟᱦᱚᱞᱮ ᱡᱚᱢ ᱵᱟᱲᱟ ᱠᱮᱫᱟ ᱵᱮᱱ?
ᱦᱮᱸ ᱜᱚᱝᱠᱮ ᱵᱟᱹᱥᱤᱭᱟᱹᱢ ᱱᱟᱞᱤᱧ᱾
ᱛᱚᱵᱮ ᱜᱚᱢᱠᱮ ᱨᱚᱠᱚᱡ ᱜᱚᱸᱜᱷᱟ ᱠᱚ ᱧᱟᱢᱚᱜ ᱠᱟᱱᱟ ᱥᱮ ᱵᱟᱝ ᱵᱟᱹᱫ ᱵᱟᱹᱭᱦᱟᱹᱲ ᱠᱚᱨᱮ?
ᱜᱚᱸᱜᱷᱟ ᱜᱚᱢᱠᱮ ᱱᱮᱥ ᱫᱚ ᱚᱱᱠᱟ ᱠᱟᱴᱠᱚᱢ ᱫᱚ ᱵᱟᱝᱠᱚ ᱧᱟᱢᱚᱜ ᱠᱟᱱᱟ, ᱛᱚᱵᱮ ᱜᱚᱝᱜᱷᱟ ᱫᱚ ᱵᱷᱟᱹᱜᱤ ᱜᱮ ᱠᱚ ᱧᱟᱢᱚᱜ ᱠᱟᱱᱟ᱾
ᱚᱸᱻ ᱛᱟᱦᱚᱞᱮ ᱵᱤᱱ ᱦᱟᱞᱟᱝ ᱮᱫ ᱠᱚᱣᱟ ᱛᱚ᱾
ᱦᱮᱸ ᱜᱚᱝᱠᱮ ᱜᱚᱸᱜᱷᱟ ᱞᱮᱴᱚ ᱵᱟᱵᱟᱨᱮ ᱵᱤᱨᱟᱴ ᱦᱩᱸ᱾ ᱜᱚᱸᱜᱷᱟ ᱞᱮᱴᱚ ᱵᱤᱱ ᱡᱚᱢ ᱵᱟᱲᱟ ᱠᱟᱜ ᱠᱚᱣᱟ?
ᱜᱚᱸᱜᱷᱟ ᱞᱮᱴᱚ ᱫᱚ ᱵᱟᱹᱞᱤᱧ ᱡᱚᱢ ᱠᱟᱜ ᱠᱚᱣᱟ, ᱛᱚᱵᱮ ᱩᱱᱩᱠᱩ ᱜᱚᱸᱜᱷᱟ ᱠᱚ ᱥᱟᱵ ᱠᱟᱛᱮᱫ ᱜᱚᱸᱜᱷᱟ ᱠᱚ ᱥᱟᱣ ᱠᱟᱛᱮᱫ ᱯᱤᱴᱷᱟᱹ ᱫᱚᱞᱤᱧ ᱡᱚᱢ ᱵᱟᱲᱟᱣ ᱠᱟᱫᱟ᱾
ᱦᱮᱸ, ᱟᱨᱚ ᱞᱮᱴᱚ ᱡᱚᱢ ᱠᱟᱛᱮ ᱧᱮᱞ ᱠᱚᱵᱤᱱ ᱟᱹᱰᱤ ᱡᱩᱛ ᱵᱩᱡᱷᱟᱹᱜ-ᱟ ᱠᱚ᱾ ᱞᱮᱴᱚ ᱠᱤᱢᱵᱟ ᱟᱢᱥᱤ ᱥᱟᱛᱮ ᱨᱟᱥᱮ
ᱠᱚ ᱦᱳᱭᱳᱜᱼᱟ ᱟᱨ ᱠᱷᱚᱥᱞᱟ
ᱦᱮᱸᱧ
ᱟᱫᱚ ᱟᱞᱮ ᱥᱮᱫ ᱫᱚ ᱜᱚᱝᱠᱮ, ᱟᱞᱮ ᱥᱮᱫ ᱫᱚ ᱜᱚᱝᱠᱮ ᱟᱹᱰᱤ ᱢᱟᱨᱟᱝ ᱢᱟᱨᱟᱝ ᱜᱚᱸᱜᱷᱟ ᱢᱤᱫᱴᱟᱝ ᱜᱮ ᱯᱨᱟᱭ ᱯᱟᱸᱥᱥᱚ ᱜᱟᱱᱮ ᱦᱩᱭᱩᱜ-ᱟ᱾
ᱚᱝᱠᱟᱱ ᱢᱚᱴᱟ ᱢᱚᱴᱟ ᱜᱚᱸᱜᱷᱟ, ᱱᱟᱹᱭ ᱜᱚᱸᱜᱷᱟ ᱛᱚ᱾
ᱦᱮᱸ ᱛᱟᱞᱦᱮ ᱜᱮᱫ ᱞᱟᱜᱟᱜ-ᱟ ᱛᱚ ᱜᱚᱝᱠᱮ?
ᱦᱮᱸ ᱜᱮᱫ ᱞᱮᱠᱷᱟᱱ ᱜᱮ ᱟᱨ ᱵᱟᱝᱠᱷᱟᱱ, ᱪᱤᱠᱟᱹᱛᱮᱵᱤᱱ ᱠᱩᱲᱟᱹ ᱦᱩᱭᱩᱜ ᱛᱟᱹᱵᱤᱱᱟ?
ᱦᱚᱸ,
ᱛᱟᱯᱚᱨ
ᱢᱟᱱᱮ ᱢᱤᱫᱴᱟᱝ ᱵᱤᱱ ᱥᱟᱵ ᱟᱹᱜᱩ ᱞᱮᱠᱷᱟᱱ ᱜᱮ ᱜᱟᱱ
ᱞᱮ ᱟᱹᱥᱩᱞ ᱠᱚ ᱠᱚᱜᱮᱭᱟ᱾
ᱩᱸ᱾ ᱜᱚᱝᱠᱮ ᱟᱵᱤᱱᱟᱜ ᱠᱟᱹᱴᱤᱡᱼᱮ ᱯᱨᱚᱵᱞᱮᱢ ᱮᱫ ᱛᱟᱵᱤᱱᱟ ᱡᱟᱹᱱᱤᱡ?
ᱟᱨ ᱪᱷᱟᱠᱟᱣ ᱠᱮᱫᱮᱭᱟ ᱟᱹᱵᱤᱱ ᱥᱩᱢᱩᱝ ᱨᱮ ᱟᱨ ᱦᱟᱹᱠᱩ ᱠᱚᱠᱩ ᱩᱰᱩᱠ ᱫᱮᱭᱟᱭ ᱠᱟᱱᱟ᱾ ᱮᱱᱠᱷᱟᱱ ᱟᱫᱚ ᱯᱨᱚᱵᱞᱮᱢ ᱜᱮᱭᱟ, ᱛᱮᱦᱮᱧ ᱤᱧᱫᱚ ᱚᱱᱠᱟ ᱠᱚᱫᱚ ᱚᱭᱮᱫᱟᱨ ᱠᱚᱸᱦᱚᱸ ᱠᱷᱟᱨᱟᱯ ᱜᱮᱭᱟ᱾
ᱦᱮᱸ
ᱩᱸ, ᱛᱟᱦᱞᱮ ᱚᱝᱠᱟ ᱦᱟᱹᱠᱩ ᱠᱚᱫᱚ ᱵᱤᱱ ᱥᱟᱵ ᱮᱫ ᱠᱚᱣᱟ ᱥᱮ ᱵᱟᱝ?
ᱦᱟᱹᱠᱩ ᱠᱚᱫᱚ ᱜᱚᱝᱠᱮ ᱦᱚᱸᱜ-ᱚᱭ ᱪᱟᱥ ᱠᱟᱹᱢᱤ ᱨᱮᱜᱮ ᱟᱫᱚ ᱟᱹᱣᱨᱤ ᱞᱤᱧ ᱫᱷᱟᱱᱫᱟ ᱵᱟᱲᱟ ᱠᱚᱣᱟ ᱦᱟᱹᱠᱩ ᱠᱚᱫᱚ᱾ ᱟᱨ ᱱᱮᱥ ᱫᱚ ᱚᱝᱠᱟ ᱴᱤᱠᱤᱴ ᱦᱚᱸ ᱟᱹᱣᱨᱤ ᱠᱚ ᱰᱟᱠᱟ ᱯᱩᱠᱷᱨᱤ ᱠᱚᱨᱮ᱾
ᱚ᱾
ᱟᱹᱞᱤᱧ ᱫᱚ ᱦᱟᱱᱮ ᱵᱟᱸᱫᱷ ᱠᱚᱨᱮ ᱦᱚᱞᱤᱧ ᱪᱟᱞᱟᱜ ᱜᱮᱭᱟ ᱛᱚ᱾
ᱚ ᱦᱮᱸᱛᱚ ᱦᱮᱸ ᱦᱮᱸ ᱟᱞᱮ ᱟᱞᱮ ᱱᱚ ᱛᱮ ᱫᱚᱠᱚ ᱞᱟᱹᱭ ᱵᱟᱲᱟᱭᱮᱫ ᱛᱟᱦᱮᱸᱜ-ᱟ ᱟᱞᱮ ᱢᱤᱫᱴᱟᱝ ᱯᱩᱠᱷᱨᱤ ᱢᱮᱱᱟᱜᱼᱟ᱾ ᱵᱟᱝ ᱟᱛᱚ ᱚᱸᱰᱮ ᱠᱚ ᱞᱟᱹᱭ ᱵᱟᱲᱟ ᱞᱟᱹᱭ ᱵᱟᱲᱟᱭᱮᱫ ᱛᱟᱦᱮᱸᱜ-ᱟ ᱱᱮᱥ ᱫᱚ ᱴᱤᱠᱤᱴ ᱦᱩᱭᱩᱜᱼᱟ ᱱᱮᱥ ᱦᱚᱸ᱾
ᱦᱩᱸ᱾
ᱟᱫᱚ ᱜᱚᱝᱠᱮ ᱴᱤᱠᱤᱴ ᱫᱚ ᱴᱤᱠᱤᱴ ᱜᱮ ᱟᱫᱚ ᱟᱹᱞᱤᱧᱟᱜ ᱦᱚᱸ ᱤᱱᱴᱟᱨ -ᱮᱥ ᱢᱮᱱᱟᱜᱼᱟ, ᱴᱤᱠᱤᱴ ᱨᱮ ᱠᱤᱱᱛᱩ ᱯᱩᱥ ᱯᱩᱠᱷᱨᱤ ᱫᱚ ᱟᱣᱨᱤ ᱯᱮᱨᱮᱡᱚᱜᱼᱟ, ᱟᱨᱠᱤ ᱫᱟᱜ
ᱟᱪᱪᱷᱟ, ᱛᱟᱦᱚᱞᱮ ᱮᱠᱷᱚᱱ ᱨᱮᱫᱚ ᱵᱟᱠᱚ ᱴᱤᱠᱤᱴ ᱦᱟᱛᱟᱲᱟ?
ᱦᱩᱸ᱾ ᱡᱚᱜᱼᱟ ᱦᱚᱸ ᱚᱱᱟ ᱨᱮ ᱦᱟᱹᱠᱩ ᱥᱟᱵ ᱫᱚ, ᱮ ᱚᱱᱮ ᱡᱮ ᱜᱟᱰᱟ, ᱢᱩᱰᱩ, ᱵᱟᱹᱫᱽ, ᱵᱟᱹᱭᱦᱟᱹᱲ ᱠᱚᱨᱮ ᱵᱤᱱ ᱴᱟᱵᱩᱜ ᱵᱤᱱ ᱮᱰᱟᱣ ᱠᱟᱜᱼᱟ᱾
ᱦᱩᱸ ᱦᱩᱸ᱾
ᱦᱩᱸ ᱦᱩ ᱟᱨ ᱜᱷᱩᱜᱤ ᱯᱮᱨᱮᱡ ᱫᱤᱱ ᱟᱹᱜᱩ ᱠᱚᱣᱟ ᱚᱱᱟ ᱢᱟ ᱨᱟᱹᱥᱠᱟᱹ ᱞᱤᱧ ᱵᱩᱡᱷᱟᱹᱣᱟ, ᱢᱤᱫ ᱫᱤᱱ ᱵᱤᱱ ᱪᱟᱞᱟᱣ ᱞᱮᱱ ᱠᱷᱟᱱ ᱫᱚᱥ ᱫᱤᱱ ᱵᱤᱱ ᱡᱚᱢ ᱠᱚᱣᱟ ᱵᱟᱲᱟᱭ ᱟᱵᱤᱱ?
ᱦᱩᱸ ᱦᱩᱸ᱾ ᱟᱹᱰᱤ ᱡᱳᱨ
ᱟᱫᱚ ᱡᱤᱭᱟᱹᱣ ᱫᱚᱦᱚ ᱠᱚᱜᱮᱭᱟᱹᱞᱤᱧ ᱟᱞᱤᱧ ᱫᱚ ᱴᱩᱠᱩᱡ ᱨᱮ᱾
ᱦᱮᱸ᱾ ᱡᱤᱭᱟᱹᱣ ᱠᱟᱛᱮᱜ ᱟᱹᱠᱷᱨᱤᱧ ᱠᱚ ᱟᱹᱜᱩ ᱠᱚᱣᱟ, ᱞᱮᱸᱡᱽᱨᱟ ᱦᱟᱠᱩᱣᱟᱜ ᱵᱷᱟᱹᱜᱤ ᱫᱟᱢ᱾
ᱦᱩᱸ᱾
ᱜᱟᱹᱲᱟᱹᱭᱟᱹ ᱦᱟᱹᱠᱩ ᱜᱟᱹᱲᱟᱹᱭ ᱦᱟᱹᱠᱩ ᱠᱚᱫᱚ ᱦᱚᱲ ᱵᱟᱠᱚ ᱦᱟᱛᱟᱣ ᱞᱟᱹᱜᱤᱫᱚᱜᱼᱟ᱾
ᱜᱟᱹᱲᱟᱹᱭ ᱦᱟᱹᱠᱩ ᱫᱚ ᱜᱚᱢᱠᱮ ᱟᱹᱲᱤ ᱥᱮᱜᱮ ᱞᱤᱧ ᱵᱩᱡᱷᱟᱹᱣ ᱠᱚᱣᱟ᱾ ᱠᱟᱨᱚᱱ ᱩᱱᱟᱹᱜ ᱢᱟᱱᱮ ᱨᱟᱜᱟ ᱪᱟᱜᱟ ᱟᱨᱠᱤ ᱚᱢᱟ ᱞᱟᱹᱜᱤᱡ ᱵᱟᱹᱞᱤᱧ ᱠᱩᱥᱤᱭ ᱟᱠᱚᱣᱟ᱾ ᱟᱹᱞᱤᱧ ᱞᱤᱧ ᱠᱩᱥᱤᱭᱟᱠᱚᱣᱟ ᱞᱮᱧᱡᱨᱟ ᱦᱟᱹᱠᱩ᱾
ᱦᱩᱸ᱾
ᱟᱨ ᱢᱟᱝᱜᱽᱨᱤ ᱦᱟᱹᱠᱩ᱾
ᱟᱸ᱾
ᱟᱨ ᱨᱟᱵᱟᱝ ᱫᱤᱱ ᱜᱮ ᱩᱱᱠᱩ ᱠᱚ ᱴᱮᱥᱟ ᱡᱟᱦᱟᱸ ᱞᱮᱸᱡᱽᱨᱟ᱾
ᱦᱳᱭ ᱦᱳᱭ, ᱫᱤᱠᱩ ᱩᱱᱠᱩ ᱜᱮ ᱵᱤᱥᱤ ᱠᱚ ᱦᱟᱛᱟᱣ ᱠᱚᱣᱟ᱾
ᱦᱮᱸ ᱟᱨ ᱩᱱᱠᱩ ᱡᱚᱢ ᱨᱮᱱᱟᱜ ᱦᱚᱸ ᱯᱨᱳᱴᱤᱱ ᱢᱮᱱᱟᱜᱼᱟ᱾ ᱵᱟᱲᱟᱭᱟᱵᱤᱱ ᱛᱚ?
ᱦᱚᱸ᱾
ᱩᱱᱠᱩ ᱫᱮᱥᱤ ᱞᱮᱸᱡᱽᱨᱟ ᱵᱤᱥᱟᱞ ᱴᱮᱥ ᱦᱚᱸ ᱢᱮᱱᱟᱜᱼᱟ ᱟᱨ
ᱟᱹᱵᱤᱱ ᱚᱱᱛᱮ ᱫᱚ ᱤᱪᱟᱹᱜ ᱦᱟᱹᱠᱩ ᱠᱚᱫᱚ ᱠᱚ ᱧᱟᱢᱚᱜ ᱟᱥᱮ ᱵᱟᱝ?
ᱮᱭᱟ ᱜᱚᱝᱠᱮ ᱤᱪᱟᱹᱜ ᱦᱟᱹᱠᱩ ᱦᱚᱠᱚ ᱧᱟᱢᱚᱜᱼᱟ, ᱜᱟᱰᱟ ᱠᱚᱨᱮ ᱨᱮᱱ ᱟᱫᱚ ᱯᱩᱠᱷᱨᱤ ᱨᱮᱦᱚᱸ ᱠᱚ ᱧᱟᱢᱚᱜ ᱜᱮᱭᱟ᱾ ᱵᱟᱸᱫᱷ ᱯᱩᱠᱷᱨᱤ ᱠᱚᱨᱮ ᱟᱫᱚ ᱜᱷᱩᱺᱱᱤ ᱠᱚᱞᱤᱧ ᱩᱰᱟᱣ ᱵᱟᱲᱟᱭᱟ᱾ ᱟᱨ ᱢᱤᱫ ᱪᱩᱯᱩᱫ ᱠᱟᱛᱮᱫ ᱰᱮᱞᱤ ᱞᱤᱧ ᱥᱟᱵ ᱟᱜᱩ ᱠᱮᱭᱟ᱾
ᱟᱪᱪᱷᱟ ᱩᱱᱠᱩ ᱵᱷᱟᱹᱡᱤ ᱟᱹᱰᱤ ᱡᱩᱛ ᱠᱚ ᱵᱩᱡᱷᱟᱹᱜᱼᱟ᱾ ᱨᱟᱜ ᱜᱮᱠᱚ ᱵᱷᱟᱹᱡᱤ ᱤᱥᱤᱱᱚᱜᱼᱟ᱾
ᱦᱳᱭ ᱟᱨ ᱟᱹᱞᱤᱧ ᱫᱚᱞᱤᱧ ᱞᱟᱫ ᱠᱚᱣᱟ ᱠᱷᱚᱥᱞᱟ ᱛᱮ, ᱟᱹᱰᱤ ᱴᱷᱤᱠ ᱜᱮ ᱵᱩᱡᱷᱟᱹᱜᱼᱟ ᱦᱮᱸᱥᱮ᱾ ᱫᱚᱢᱮ ᱠᱟᱹᱴᱤᱡ ᱵᱤᱱ ᱢᱟᱨᱤᱪ ᱟᱫᱟ ᱦᱟᱸᱜ ᱟᱨᱵᱤᱱ ᱞᱟᱫ ᱠᱮᱫ ᱠᱚᱣᱟ᱾
ᱦᱟᱸ᱾
ᱟᱫᱚ ᱥᱩ ᱥᱩᱨ ᱨᱮ ᱵᱤᱨ ᱠᱚ ᱵᱮᱱᱟᱜᱼᱟ ᱛᱚ, ᱠᱟᱹᱴᱤᱡ ᱵᱤᱨ ᱠᱷᱚᱱᱟᱜ ᱞᱤᱧ ᱪᱟᱞᱟᱣᱱᱟ᱾ ᱯᱩᱨᱟᱹ ᱮᱠᱫᱚᱢ ᱥᱟᱠᱟᱢ, ᱱᱟᱣᱟ ᱥᱟᱠᱟᱢ ᱮᱠᱫᱚᱢ ᱡᱟᱦᱟᱸ ᱫᱚ ᱯᱩᱨᱟᱹ ᱞᱮᱜᱮᱡ ᱞᱮᱜᱮᱡ ᱥᱟᱠᱟᱢ ᱛᱮᱞᱤᱧ ᱞᱟᱫ ᱠᱮᱫ ᱠᱚᱣᱟ᱾ ᱟᱨ ᱠᱷᱚᱥᱞᱟ ᱢᱮᱥᱟ, ᱚᱱᱟ ᱠᱚ ᱜᱤ ᱟᱹᱰᱤ ᱴᱷᱤᱠ ᱠᱚ ᱵᱩᱡᱷᱟᱹᱜᱼᱟ᱾
ᱦᱩᱸ᱾ ᱟᱨᱚ ᱜᱚᱝᱠᱮ ᱩᱱᱠᱩ ᱠᱟᱹᱴᱤᱜ ᱨᱤᱫ ᱠᱟᱛᱮᱜ ᱡᱩᱫᱤ ᱵᱤᱱ ᱞᱟᱫ ᱠᱚᱣᱟ᱾
ᱟᱹᱭᱟᱹ,
ᱟᱨᱦᱚᱸ ᱴᱮᱥ ᱠᱚ ᱧᱟᱢᱚᱜᱼᱟ, ᱦᱳᱭ᱾
ᱚᱻᱵᱟᱹᱞᱤᱧ ᱞᱟᱜ ᱵᱟᱲᱟ ᱛᱚ ᱨᱤᱫ ᱠᱟᱛᱮᱫ ᱫᱚ ᱟᱫᱚ ᱟᱹᱞᱤᱧ ᱫᱚ ᱚᱱᱠᱟ ᱤᱭᱟᱹ ᱠᱟᱛᱮᱫ ᱜᱤᱞᱤᱧ
ᱦᱮᱸ ᱡᱚᱢ ᱢᱤᱫ ᱫᱷᱟᱣ ᱡᱚᱢ ᱠᱟᱛᱮᱫ ᱵᱤᱰᱟᱹᱣ ᱠᱩᱵᱤᱱ᱾ ᱫᱟᱹᱲᱭᱟᱹ ᱠᱚ ᱡᱷᱚᱛᱚ ᱜᱤᱲᱤ ᱛᱟᱠᱚ ᱵᱤᱱ ᱢᱩᱨᱫᱩᱡ ᱠᱟᱛᱮᱫ ᱟᱨ,
ᱩᱸ᱾
ᱨᱤᱫ ᱠᱩᱵᱤᱱ᱾ ᱟᱨ ᱯᱤᱸᱭᱟᱡᱽ ᱠᱩᱵᱤᱱ ᱠᱚᱴᱮᱜ ᱟᱜ ᱠᱚᱣᱟ᱾ ᱠᱟᱹᱴᱤᱜ ᱛᱩᱲᱤ ᱵᱤᱱ ᱮᱢᱟᱜ ᱠᱚᱣᱟ ᱵᱟᱠᱷᱟᱱ ᱠᱷᱚᱥᱞᱟ᱾
ᱚᱸ
ᱫᱚ ᱵᱤᱱ ᱞᱟᱫ ᱠᱮᱫ ᱠᱚᱣᱟ᱾
ᱟᱪᱪᱷᱟ᱾
ᱵᱤᱨᱟᱴ ᱴᱮᱥ᱾ ᱢᱮᱛᱟ ᱵᱤᱱ ᱠᱟᱱᱟᱞᱤᱧ ᱛᱟᱹ ᱵᱟᱹᱭᱥᱟᱹᱢ ᱫᱟᱜᱽ ᱢᱟᱹᱲᱤ ᱱᱚᱝᱠᱟ ᱵᱤᱱ ᱡᱚᱢ ᱵᱤᱱ ᱡᱚᱢᱟ ᱵᱟᱝ,
ᱟᱨ ᱡᱩᱫᱤ ᱠᱟᱹᱴᱤᱜ ᱵᱮᱥᱚᱱ ᱵᱮᱱ ᱮᱢᱟ ᱛᱚᱵᱤᱱ ᱯᱚᱠᱳᱲᱤ ᱠᱚᱣᱟ ᱪᱤᱠᱟᱹᱜ ᱟᱠᱚ?
ᱦᱟᱸ ᱦᱟᱸ ᱡᱩᱛᱩᱜ ᱜᱮᱭᱟ ᱠᱚ᱾
ᱦᱮᱸᱥᱮ, ᱚᱱᱟ ᱯᱮᱸᱭᱟᱡᱽ ᱠᱚ ᱯᱮᱸᱭᱟᱡᱽ ᱟᱨ ᱩᱱᱠᱩ ᱤᱪᱟᱹᱜ ᱦᱟᱹᱠᱩ ᱚᱣᱟ ᱚᱱᱮ ᱵᱚᱦᱚᱜ ᱛᱮᱡ ᱵᱮᱱ ᱢᱩᱸᱰᱨᱩᱡ ᱠᱮᱫ ᱛᱟᱠᱚᱣᱟ ᱟᱨ ᱢᱤᱠᱪᱟᱨ ᱢᱤᱥᱤᱱ ᱨᱮ ᱵᱤᱱ ᱠᱷᱟᱹᱲ ᱠᱮᱫ ᱠᱚᱣᱟ ᱜᱩᱸᱰᱟᱹ ᱜᱷᱟᱲ ᱜᱷᱲᱟᱣ ᱠᱮᱫ ᱠᱚᱣᱟ ᱵᱤᱱ, ᱟᱨ ᱵᱮᱥᱚᱱ ᱨᱮ ᱵᱤᱱ ᱪᱟᱰᱩ ᱠᱮᱜ ᱠᱚᱣᱟ᱾